ᱦ
ᱡᱚ
ᱦ ᱦᱳᱭ ᱦᱳᱭ ᱦᱳᱭ ᱡᱚᱸᱦᱟᱨ ᱜᱮ ᱡᱚᱸᱦᱟᱨ ᱜᱮ, ᱚ ᱜᱚᱢᱠᱮ ᱢᱮᱱᱮᱫ ᱛᱟᱦᱮᱞᱤᱧ ᱟᱹᱞᱤᱧᱟᱜ ᱨᱚᱲ ᱵᱮᱱ ᱟᱸᱡᱚᱢ ᱧᱟᱢᱮᱫᱼᱟ? ᱟᱹᱴᱤ ᱢᱚᱡᱽ ᱥᱟᱸᱦᱤᱡ ᱧᱚᱜ ᱜᱮ?
ᱦᱳᱭ ᱢᱚᱡ ᱥᱟᱺᱦᱤᱡ ᱧᱚᱜ ᱜᱮᱞᱤᱧ ᱟᱸᱡᱚᱢᱮᱜᱼᱟ, ᱟᱹᱞᱤᱧᱟᱜ ᱵᱮᱱ ᱟᱸᱡᱚᱢ ᱧᱟᱢᱮᱜᱼᱟ ᱛᱚ?
ᱦᱳᱭ ᱦᱳᱭ ᱟᱵᱤᱱᱟᱜ ᱦᱚᱸ ᱢᱚᱡ ᱫᱷᱟᱨᱟ ᱜᱮ ᱟᱸᱡᱚᱢᱚᱜ ᱠᱟᱱᱟ᱾
ᱚ ᱦᱳᱭ ᱛᱚ᱾ ᱛᱟᱦᱞᱮ ᱜᱚᱝᱠᱮ ᱱᱟᱯᱟᱭ ᱵᱟᱲᱟ ᱜᱮᱪᱚ?
ᱦᱳᱭ ᱦᱳᱭ ᱱᱤᱛᱚᱜ ᱫᱚ ᱦᱟᱸᱜ ᱱᱟᱯᱟᱭ ᱵᱟᱲᱟ ᱜᱮ ᱦᱮᱸᱱᱟᱜ ᱠᱟᱜ ᱞᱤᱧᱟᱹ ᱟᱫᱚᱢ ᱢᱮᱱᱠᱷᱟᱱ ᱦᱚᱭ ᱡᱤᱣᱤ ᱦᱟᱥᱟ ᱦᱚᱲᱢᱚ ᱦᱟᱸᱜ ᱛᱤᱱ ᱠᱚᱨᱮ ᱚᱠᱟ ᱥᱮᱱᱟᱜ ᱦᱚᱭ ᱦᱤᱥᱤᱫ ᱵᱟᱡᱟᱣ ᱜᱚᱫᱚᱜᱼᱟ ᱵᱟᱵᱮᱱ ᱞᱟᱹᱭ ᱫᱟᱲᱮᱭᱟᱜᱼᱟ᱾
ᱦᱮᱸ ᱠᱟᱛᱷᱟ ᱢᱟᱛᱚ ᱠᱟᱱ ᱜᱮ ᱜᱚᱝᱠᱮ ᱚᱱᱟ ᱫᱚ᱾ ᱱᱚᱣᱟ ᱫᱚ ᱛᱤᱨᱮ ᱦᱟᱣᱟ ᱞᱮᱠᱟ ᱛᱤᱨᱮ ᱦᱚᱜᱼᱚ ᱱᱚᱣᱟ ᱮᱸ ᱡᱤᱣᱤ ᱚᱴᱟᱝ ᱜᱚᱫᱚᱜ ᱛᱟᱵᱚᱱᱟ ᱠᱚᱱᱚ ᱚᱠᱚᱭ ᱦᱚᱸ ᱵᱟᱵᱚᱱ ᱞᱟᱹᱭ ᱫᱟᱲᱮᱭᱟᱜᱼᱟ ᱟᱨ ᱛᱟᱦᱞᱮ ᱜᱚᱝᱠᱮ ᱚᱲᱟᱜ ᱠᱚᱨᱮ ᱦᱚᱸᱠᱚ ᱱᱟᱯᱟᱭ ᱵᱟᱲᱟ ᱜᱮᱭᱟ ᱥᱮᱼᱼ
ᱦᱳᱭ ᱦᱳᱭ ᱚᱲᱟᱜ ᱠᱚᱨᱮ ᱦᱚᱸ ᱦᱟᱸᱜ ᱱᱤᱛᱚᱜ ᱫᱚ ᱱᱟᱯᱟᱭ ᱫᱷᱟᱨᱟ ᱜᱮ ᱦᱮᱱᱟᱜ ᱠᱟᱜ ᱠᱚᱣᱟ ᱟᱹᱵᱤᱱ ᱜᱮ ᱚᱠᱟ ᱞᱮᱠᱟ ᱦᱮᱱᱟᱜ ᱟᱠᱟᱫ ᱵᱤᱱᱟ
ᱦᱳᱭ ᱟᱹᱞᱤᱧ ᱦᱚᱸ ᱪᱟᱸᱫᱚ ᱵᱚᱸᱜᱟ ᱟᱜ ᱫᱟᱭᱟ ᱢᱟᱭᱟᱛᱮ ᱱᱟᱯᱟᱭ ᱜᱮ
ᱟᱪᱪᱷᱟ ᱟᱪᱪᱷᱟ ᱱᱟᱯᱟᱭ ᱠᱟᱛᱷᱟ ᱱᱟᱯᱟᱭ ᱠᱟᱛᱷᱟ ᱱᱟᱯᱟᱭ ᱛᱟᱦᱮᱸ ᱞᱮᱱᱠᱷᱟᱡ ᱜᱮᱛᱚ ᱱᱟᱯᱟᱭ ᱦᱮᱸ ᱥᱮ ᱵᱟᱝ
ᱮᱠᱫᱚᱢ ᱮᱠᱫᱚᱢ ᱱᱤᱭᱟᱹ ᱜᱷᱟᱹᱲᱤᱡ ᱫᱚ ᱱᱟᱯᱟᱭ ᱜᱮ ᱟᱫᱚ ᱦᱟᱸᱜᱼᱼ ᱫᱷᱤᱱᱟᱹᱝ ᱨᱮᱱᱟᱜ ᱫᱚ ᱵᱟᱝ ᱞᱟᱹᱭᱚᱜ ᱠᱟᱱᱟ
ᱦᱳᱭ ᱦᱳᱭ
ᱵᱟᱠᱷᱟᱱ ᱱᱤᱛ ᱜᱷᱟᱹᱲᱤᱡ ᱫᱚ ᱱᱟᱯᱟᱭ ᱞᱮᱠᱟ ᱜᱮᱼᱼ ᱛᱟᱦᱞᱮ ᱜᱚᱝᱠᱮ ᱡᱚᱢ ᱵᱟᱲᱟ ᱠᱮᱜ-ᱟ ᱵᱤᱱ ᱪᱮ
ᱟᱹᱣᱨᱤ ᱜᱚᱢᱠᱮ ᱦᱟᱸᱜ ᱱᱤᱛᱚᱜ ᱫᱚ ᱟᱹᱣᱨᱤ ᱞᱤᱧ ᱡᱚᱢᱟ ᱟᱫᱚ ᱪᱷᱩᱴᱟᱹᱣ ᱠᱟᱱᱟ ᱠᱤᱱ ᱦᱟᱸᱜ ᱟᱭᱚ ᱛᱟᱹᱠᱤᱱ ᱤᱥᱤᱱ ᱵᱟᱥᱟᱝᱼᱟ ᱟᱫᱚ ᱛᱤᱨᱤᱼᱼ ᱠᱤᱱ ᱦᱚᱦᱚᱭ ᱮᱫᱟ ᱦᱟᱸᱜ ᱟᱹᱞᱤᱧ ᱫᱚ ᱦᱟᱸᱜ ᱱᱤᱛᱚᱜ ᱫᱚ ᱠᱩᱞᱤ ᱥᱮᱫ ᱨᱮᱞᱤᱧ ᱫᱩᱲᱩᱵ ᱦᱟᱛᱟᱲ ᱠᱟᱱᱟ
ᱚ ᱟᱪᱪᱷᱟ ᱟᱪᱪᱷᱟ
ᱛᱟᱦᱚᱞᱮ ᱜᱚᱝᱠᱮ ᱤᱭᱟᱹ ᱟᱵᱤᱱ ᱫᱚ ᱚᱠᱟ ᱫᱤᱥᱚᱢ ᱨᱮᱱ ᱵᱮᱱ ᱯᱟᱲᱟᱜ ᱠᱟᱱᱟ
ᱟᱹᱞᱤᱧ ᱫᱚ ᱦᱟᱸᱜ ᱜᱚᱢᱠᱮ ᱵᱤᱞᱟᱹᱛ ᱫᱤᱥᱚᱢ
ᱵᱤᱞᱟᱹᱛ ᱫᱤᱥᱚᱢ
ᱦᱳᱭ ᱦᱳᱭ ᱦᱳᱭ
ᱳ ᱳ ᱦᱳᱭ ᱛᱚ ᱟᱹᱞᱤᱧ ᱱᱚᱣᱟ ᱤᱭᱟᱹ ᱢᱟᱱ ᱫᱤᱥᱚᱢ ᱵᱮᱱ ᱟᱸᱡᱚᱢ ᱟᱠᱟᱫᱼᱟ
ᱦᱳᱭ ᱦᱳᱭ ᱢᱟᱱᱮᱼᱼ ᱠᱟᱹᱴᱤᱡ ᱯᱟᱲᱟ ᱠᱚᱨᱮ ᱦᱟᱜ ᱟᱹᱞᱤᱧ ᱟᱸᱡᱚᱢ ᱫᱚᱞᱤᱧ ᱟᱸᱡᱚᱢ ᱠᱟᱜᱼᱟ ᱢᱮᱱ ᱠᱷᱟᱱ ᱢᱮᱫ ᱛᱮᱫᱚ ᱦᱟᱸᱜ ᱵᱟᱹᱞᱤᱧ ᱧᱮᱞ ᱠᱟᱜᱼᱟ
ᱚ ᱟᱪᱪᱷᱟ ᱟᱪᱪᱷᱟ ᱦᱳᱭ ᱦᱳᱭ ᱱᱚᱣᱟ ᱱᱚᱣᱟ ᱟᱨᱠᱤᱼᱼ ᱦᱮᱸ ᱯᱩᱨᱩᱞᱤᱭᱟᱹ ᱥᱩᱨ
ᱟᱪᱪᱷᱟ ᱟᱪᱪᱷᱟ ᱟᱪᱪᱷᱟ ᱟᱪᱪᱷᱟ ᱱᱟᱯᱟᱭ ᱠᱟᱛᱷᱟ ᱱᱟᱯᱟᱭ ᱠᱟᱛᱷᱟ ᱯᱩᱨᱩᱞᱤᱭᱟᱹ ᱡᱟᱦᱟᱸ ᱞᱤᱧ ᱟᱸᱡᱚᱢ ᱠᱟᱜᱼᱟ ᱵᱷᱟᱹᱜᱤ ᱪᱮᱦᱨᱟ ᱧᱚᱜ ᱜᱮ
ᱦᱳᱭ ᱚᱱᱟ ᱯᱩᱨᱩᱞᱤᱭᱟᱹ ᱨᱮᱱᱟᱜ ᱢᱟᱱᱮ ᱢᱤᱫ ᱰᱚᱜᱽ ᱥᱮᱡ ᱠᱟᱱᱟ ᱟᱨᱠᱤ ᱢᱟᱱ ᱫᱤᱥᱚᱢ ᱫᱚ
ᱟᱪᱪᱷᱟ ᱟᱪᱪᱷᱟ ᱟᱪᱪᱷᱟ
ᱦᱳᱭ ᱦᱳᱭ
ᱛᱟᱦᱚᱞᱮ ᱜᱚᱝᱠᱮ ᱢᱮᱱᱮᱫ ᱛᱟᱦᱮ ᱞᱤᱧ
ᱦᱮᱸ ᱜᱚᱝᱠᱮ ᱞᱟᱹᱭ ᱵᱤᱱ
ᱢᱮᱱ ᱫᱟᱞᱤᱧ ᱟᱵᱚ ᱥᱮᱨᱣᱟ ᱨᱮ ᱮᱱᱛᱮᱫ ᱥᱮ ᱥᱟᱶᱛᱟ ᱥᱚᱢᱟᱡᱽ ᱨᱮᱼᱼ
ᱦᱮᱸ
ᱚᱱᱟ ᱵᱟᱯᱞᱟ ᱫᱚ ᱦᱟᱸᱜ ᱦᱮᱱᱟᱜ ᱠᱟᱜ ᱜᱮᱭᱟ ᱥᱮᱼᱼ
ᱮᱠᱫᱚᱢ ᱮᱠᱫᱚᱢ
ᱟᱫᱚ ᱜᱚᱝᱠᱮ ᱢᱮᱱᱮᱫ ᱛᱟᱦᱮᱞᱤᱧ ᱟᱯᱮ ᱥᱮᱫ ᱫᱚ ᱚᱠᱟ ᱠᱚ ᱵᱟᱯᱞᱟ ᱮᱱᱛᱮ ᱠᱟᱹᱴᱤᱡ ᱡᱟᱹᱥᱛᱤ ᱧᱚᱜ ᱦᱩᱭᱩᱜᱼᱟ
ᱵᱟᱯᱞᱟ ᱫᱚ ᱜᱚᱝᱠᱮ ᱱᱮᱛᱟᱨ ᱫᱚ ᱞᱟᱦᱟ ᱛᱮ ᱞᱮᱠᱟ ᱚᱱᱟᱼᱼ ᱪᱮᱫ ᱠᱚ ᱢᱮᱱᱟ ᱤᱛᱩᱫ ᱥᱤᱸᱫᱩᱨ ᱠᱚᱫᱚ ᱦᱟᱸᱜ ᱱᱮᱛᱟᱨ ᱫᱚ ᱦᱟᱸᱜ ᱩᱱᱟᱹᱜ ᱫᱚ ᱵᱟᱝ ᱦᱩᱭᱩᱜ ᱠᱟᱱᱟ ᱛᱚ
ᱟᱪᱪᱷᱟ ᱟᱪᱪᱷᱟ
ᱱᱮᱛᱟᱨ ᱫᱚ ᱡᱟᱜᱠᱮ ᱧᱮᱞ ᱧᱮᱯᱮᱞ ᱠᱟᱛᱮᱜ ᱥᱮᱼᱼ ᱟᱠᱚ ᱱᱤᱡᱮ ᱛᱮ ᱦᱚᱸ ᱟᱹᱰᱤ ᱜᱟᱱ ᱜᱮᱼᱼ
ᱦᱳᱭ ᱦᱳᱭ ᱦᱳᱭ
ᱛᱚ ᱚᱱᱟ ᱚᱱᱮ ᱚᱱᱠᱟᱱᱟᱜ ᱜᱮ ᱵᱟᱠᱷᱟᱱ ᱞᱟᱦᱟ ᱛᱮᱢᱟ ᱵᱟᱯᱞᱟ ᱢᱟ ᱟᱹᱰᱤ ᱜᱟᱱ ᱜᱮ ᱢᱮᱱᱟᱜ ᱛᱟᱵᱚᱱ ᱢᱮᱱᱠᱷᱟᱱ ᱩᱱᱟᱹᱜ ᱜᱟᱱ ᱵᱟᱯᱞᱟ ᱠᱚᱫᱚᱜ ᱵᱟᱹᱱᱩᱜᱼᱟ ᱱᱮᱛᱟᱨ ᱫᱚ ᱱᱚᱣᱟ ᱠᱚᱨᱮ ᱫᱚ ᱩᱱᱟᱹᱜ ᱫᱚ ᱪᱟᱹᱞᱩ ᱫᱚ,
ᱟᱪᱪᱷᱟ ᱟᱪᱪᱷᱟ ᱟᱪᱪᱷᱟ, ᱛᱟᱦᱮᱞᱮ ᱜᱚᱝᱠᱮ ᱠᱟᱹᱴᱤᱜ ᱚᱱᱟ ᱧᱮᱞ ᱧᱮᱯᱮᱞ ᱥᱮ, ᱥᱟᱨ ᱥᱟᱹᱜᱩᱱ ᱵᱟᱯᱞᱟ ᱠᱟᱹᱴᱤᱜ ᱚᱠᱟ ᱞᱮᱠᱟ ᱦᱳᱭᱳᱜᱼᱟ ᱠᱟᱹᱴᱤᱡ ᱵᱮᱱ ᱞᱟᱹᱭ ᱥᱚᱫᱚᱨ ᱟᱹᱞᱤᱧ ᱠᱮᱭᱟ?
ᱦᱩᱸ ᱟᱞᱮ ᱥᱮᱫ ᱫᱚ ᱜᱚᱝᱠᱮᱜ ᱚᱱᱟ ᱵᱟᱯᱞᱟ ᱫᱚ ᱱᱷᱟᱸᱜ ᱪᱮᱫ ᱞᱮᱠᱟ ᱯᱳᱭᱞᱳ ᱡᱟᱦᱟᱸᱭ ᱜᱮ ᱢᱚᱱᱮ ᱠᱟᱜ ᱵᱮᱱ ᱢᱤᱫᱴᱟᱱ ᱠᱚᱲᱟ ᱜᱤᱫᱟᱹᱨ ᱡᱩᱫᱤ ᱠᱚ ᱵᱟᱹᱦᱩᱣᱟᱭ ᱞᱟᱹᱜᱤᱫ ᱠᱷᱟᱱ, ᱦᱳᱭᱛᱚᱜ ᱡᱟᱦᱟᱸᱭ ᱜᱮ ᱟᱫᱚᱜ ᱩᱱᱠᱩ ᱚᱲᱟᱜ ᱟᱡ ᱩᱸ ᱢᱟᱱᱮ ᱟᱡ ᱵᱟᱵᱟ ᱥᱮ ᱟᱯᱟᱫ ᱫᱚ ᱦᱮᱸ ᱨᱟᱭᱵᱟᱨ ᱦᱟᱲᱟᱢᱥ ᱴᱷᱮᱱ ᱥᱮ ᱚᱱᱠᱟᱱᱤᱡ ᱡᱟᱦᱟᱸᱭ ᱴᱷᱮᱱᱮ ᱪᱟᱞ ᱪᱟᱞᱟᱜᱼᱟ ᱦᱟ ᱡᱮ ᱵᱟᱝ ᱢᱟ ᱱᱚᱝᱠᱟ ᱱᱚᱝᱠᱟ, ᱦᱮᱸᱜ ᱟᱢ ᱵᱟᱹᱦᱩ ᱞᱟᱹᱜᱤᱫ ᱛᱟᱦᱚᱞᱮ ᱵᱟᱹᱦᱩ ᱠᱚ ᱧᱮᱞ ᱠᱚᱢ, ᱚᱱᱠᱟ ᱠᱟᱛᱮᱫ ᱮᱸ ᱛᱟᱦᱚᱞᱮ ᱩᱱᱤ ᱦᱚᱸ ᱚᱱᱠᱟ ᱟᱡ ᱠᱩᱥᱤ ᱧᱮᱞ ᱵᱟᱲᱟ ᱠᱟᱛᱮᱫ, ᱮᱸ ᱠᱩᱲᱤ ᱜᱤᱫᱟᱹᱨ ᱚᱲᱟᱜ ᱮ ᱤᱫᱤ ᱠᱚᱣᱟ, ᱛᱟᱯᱚᱨ ᱚᱸᱰᱮᱸᱻᱜ ᱧᱮᱞ ᱵᱟᱲᱟ ᱠᱟᱛᱮᱫ ᱚᱸᱰᱮ ᱠᱚ ᱠᱩᱥᱤ ᱨᱟᱹᱡᱤ ᱞᱮᱱᱠᱷᱟᱱ ᱟᱨᱦᱚᱸ ᱠᱩᱲᱤ ᱜᱤᱫᱟᱹᱨ ᱚᱻᱚᱲᱟᱜ ᱛᱚᱨᱚᱯ ᱥᱮᱫ ᱠᱷᱚᱱ ᱟᱨᱚᱜ ᱠᱚᱲᱟ ᱜᱤᱫᱟᱹᱨ ᱚᱲᱟᱯ, ᱚᱲᱟᱜ ᱠᱚ ᱦᱤᱡᱩᱜᱼᱟ, ᱟ ᱛᱟᱨᱯᱚᱨ ᱚᱱᱟ ᱯᱚᱨ ᱳᱸ ᱡᱟᱠᱮ ᱵᱚᱞᱮ, ᱟᱸᱟᱸ ᱦᱚᱨᱚᱜ ᱪᱤᱱ ᱥᱮ ᱡᱚᱢ ᱧᱩ ᱚᱱᱟ ᱠᱚᱵᱤᱱ ᱟᱸᱡᱚᱢ ᱟᱠᱟᱜ ᱜᱮᱭᱟ?
ᱦᱳᱭ ᱦᱳᱭ ᱦᱚᱨᱚᱜ ᱪᱤᱱᱦᱟ ᱞᱤᱧ ᱟᱸᱡᱚᱢ ᱟᱠᱟᱜ ᱜᱮᱭᱟ᱾
ᱦᱳᱭ ᱦᱳᱭ ᱦᱳᱭ᱾ ᱚᱸ ᱚᱱᱟ ᱠᱚ ᱦᱩᱭᱩᱜᱼᱟ, ᱛᱟᱨᱯᱚᱨᱮ ᱫᱚ ᱱᱷᱟᱸᱜ ᱵᱟᱯᱞᱟ ᱫᱤᱱ ᱠᱚ ᱜᱚᱴᱟᱜᱼᱟ ᱛᱟᱯᱚᱨ ᱵᱟᱯ- ᱯᱞᱟ ᱠᱚᱫᱚ ᱱᱷᱟᱸᱜ ᱦᱩᱭᱩᱜᱼᱟ, ᱚᱱᱮ ᱚᱱᱠᱟ ᱢᱟᱱᱮ ᱥᱤᱰᱩᱞ ᱩᱱᱩᱡᱟᱹᱭ ᱜᱮ ᱦᱩᱭᱩᱜ ᱜᱮᱭᱟ᱾
ᱟᱪᱪᱷᱟ ᱟᱪᱪᱷᱟ ᱦᱮᱸ ᱚᱱᱟ ᱢᱟ ᱱᱟᱯᱟᱭ ᱠᱟᱛᱷᱟ ᱜᱮ, ᱟᱞᱮ ᱫᱤᱥᱚᱢ ᱦᱚᱸ ᱦᱟᱸᱜ ᱚᱸᱠᱟ ᱜᱮ ᱦᱩᱭᱩᱜ ᱠᱟᱱᱟ ᱦᱟᱸᱜ, ᱟᱫᱚ ᱜᱚᱝᱠᱮ ᱱᱮᱛᱟᱞᱤᱧ ᱱᱮᱞ ᱤᱫᱤᱭᱮᱫᱟ ᱚᱱᱟ ᱮᱱᱛᱮᱫ ᱯᱷᱮᱥᱵᱩᱠ ᱵᱤᱱ ᱱᱮᱞ ᱟᱠᱟᱜ ᱜᱮᱭᱟ ᱛᱚ,
ᱦᱳᱭ ᱜᱚᱝᱠᱮ ᱮᱸ ᱤᱭᱩᱡᱽ ᱫᱚᱞᱤᱧ ᱤᱭᱩᱡᱽ ᱵᱟᱲᱟᱭ ᱜᱮᱭᱟ᱾
ᱟᱫᱚ ᱚᱱᱟ ᱯᱷᱮᱥᱵᱩᱠ ᱨᱮ ᱦᱟᱸᱜ ᱜᱷᱟᱱᱴᱟ ᱜᱷᱟᱱᱴᱟ ᱛᱮ ᱯᱮᱨᱟᱭ ᱜᱮᱞᱤᱧ ᱧᱟᱢᱼᱟ ᱮᱱᱛᱮ ᱵᱟᱝᱼᱢᱟ, ᱫᱤᱠᱩ ᱥᱟᱛᱮ ᱦᱚᱲ ᱠᱚ ᱵᱟᱯᱞᱟᱜ ᱠᱟᱱᱟ, ᱟᱫᱚ ᱟᱵᱮᱱ ᱱᱚᱣᱟ ᱤᱫᱤ ᱠᱟᱛᱮ ᱪᱮᱜ ᱵᱮᱱ ᱨᱚᱲᱼᱟ?
ᱜᱚᱝᱠᱮᱻᱜ ᱟᱹᱞᱤᱧ ᱫᱚ ᱱᱤᱭᱟᱹ ᱞᱤᱧ ᱢᱮᱱᱟ ᱡᱮ ᱱᱚᱜᱼᱚᱭ ᱧᱮᱞ ᱧᱟᱢᱚᱜ ᱠᱟᱱ ᱜᱮᱭᱟ ᱟᱹᱰᱤ ᱜᱟᱱ ᱟᱞᱮ ᱠᱚᱨᱮ ᱦᱚᱸ--' ᱥᱮᱻ ᱮᱸᱻ ᱱᱚᱣᱟ ᱥᱩᱨ ᱥᱩᱯᱳᱨ ᱟᱸ ᱟᱛᱩ ᱴᱚᱞᱟ ᱯᱟᱲᱟ ᱠᱚᱞᱮ ᱦᱚᱸ᱾ ᱡᱮ ᱟᱹᱰᱤ ᱜᱟᱱ ᱜᱮ ᱚᱱᱠᱟᱻᱜ ᱟᱸᱜ ᱤᱸ ᱫᱤᱠ ᱩᱸᱠᱩ ᱟᱵᱚᱨᱮᱱ ᱵᱮᱥᱤᱨ ᱵᱟᱜᱽᱼᱠᱟ ᱠᱩᱲᱤ ᱜᱤᱫᱟᱹᱨ ᱡᱮ ᱫᱤᱠᱩ ᱴᱷᱮᱱ ᱠᱚ ᱡᱟᱶᱟᱭᱚᱜ ᱠᱟᱱ ᱛᱟᱵᱚᱱᱟ,
ᱦᱳᱭ ᱦᱳᱭ!
ᱫᱚ ᱦᱟᱸᱜ ᱧᱮᱞ ᱧᱮᱯᱮᱞ ᱠᱟᱛᱮᱜ ᱫᱚ ᱦᱟᱸᱜ ᱟᱸ ᱥᱟᱨ ᱥᱟᱹᱜᱩᱱ ᱠᱟᱛᱮᱫ ᱫᱚ ᱦᱟᱸᱜ ᱵᱟᱹᱞᱤᱧ ᱧᱮᱞ ᱟᱠᱟᱜᱼᱟ ᱥᱮ ᱟᱞᱮ ᱱᱚᱣᱟ ᱠᱚᱨᱮ ᱦᱚᱸ, ᱦᱚᱸ ᱢᱟᱱᱟᱣ ᱵᱟᱛᱟᱣ ᱠᱟᱛᱮᱫ ᱫᱚ ᱩᱱ- ᱠᱟ ᱫᱚ ᱦᱟᱸᱜ ᱵᱟᱝ ᱵᱟᱯᱞᱟ ᱠᱚᱫᱚ ᱵᱟᱞᱮ ᱦᱩᱭ ᱵᱟᱲᱟᱣ ᱟᱠᱟᱜᱼᱟ, ᱢᱮᱱᱠᱷᱟᱱ ᱧᱮᱞ ᱟᱠᱟᱱ ᱜᱮᱭᱟ ᱟᱹᱰᱤ ᱜᱟᱱ ᱠᱩᱲᱤ ᱜᱤᱫᱟᱹᱨ ᱠᱚ, ᱥᱮ ᱠᱚᱲᱟ ᱜᱤᱫᱟᱹᱨ ᱠᱚᱦᱚᱸ ᱡᱮ ᱟᱠᱚ ᱱᱤᱡᱟᱹᱛᱮ ᱱᱚᱝᱠᱟ ᱫᱤᱠᱩ ᱥᱮ ᱮᱴᱟᱜ ᱪᱷᱟᱹᱛᱤᱠ ᱡᱟᱹᱛᱤ ᱴᱷᱮᱱ ᱠᱚ ᱡᱟᱶᱟᱭᱚᱜ ᱠᱟᱱ ᱜᱮᱭᱟ᱾
ᱟᱪᱪᱷᱟ ᱟᱪᱪᱷᱟ ᱟᱪᱪᱷᱟ
ᱢᱮᱱᱠᱷᱟᱱ ᱱᱚᱣᱟ ᱫᱚ ᱪᱮᱫ ᱟᱫᱚᱞᱤᱧ ᱞᱟᱹᱭᱟ ᱡᱮ, ᱟᱵᱚ ᱫᱚ ᱟᱵᱚᱣᱟᱜ ᱫᱷᱚᱨᱢᱚ ᱨᱮᱱ ᱥᱮ ᱟᱵᱚᱣᱟᱜ ᱫᱷᱚᱨᱚᱢ ᱨᱮᱱ, ᱡᱟᱦᱟᱸᱭ ᱠᱚ ᱢᱮᱱᱟᱜ ᱵᱚᱱᱟ, ᱟᱹᱞᱤᱧ ᱫᱚᱞᱤᱧ ᱢᱮᱱᱟ ᱵᱟᱯᱞᱟ ᱫᱚ ᱩᱱᱠᱩ ᱥᱟᱞᱟᱜ ᱜᱮ ᱦᱩᱭᱩᱜ ᱢᱟ᱾ ᱡᱮ ᱚᱠᱟᱨᱮ ᱫᱤᱠᱩ ᱡᱟᱹᱛᱤ ᱪᱷᱟᱛᱤᱠ ᱡᱟᱹᱛᱤ ᱥᱟᱞᱟᱜ ᱫᱚ ᱵᱟᱯᱞᱟ ᱠᱚᱫᱚ, ᱪᱤᱠᱟᱹᱛᱮ ᱦᱩᱭᱩᱜᱼᱟ ᱩᱱᱠᱩᱣᱟᱜ ᱫᱷᱚᱨᱚᱢ ᱟᱞᱟᱫᱟ ᱡᱟᱹᱛᱤ ᱟᱞᱟᱫᱟ᱾
ᱦᱮᱸᱛᱚ ᱟᱫᱚ ᱜᱚᱢᱠᱮ ᱟᱹᱞᱤᱧ ᱦᱚᱸ ᱚᱱᱟ ᱫᱚᱞᱤᱧ ᱵᱩᱡᱽ ᱫᱚᱞᱤᱧ ᱵᱩᱡ ᱠᱮᱭᱟ᱾ ᱢᱮᱱᱠᱷᱟᱱ ᱯᱷᱮᱥᱵᱩᱠ ᱨᱮᱜᱮ ᱢᱤᱫᱴᱤᱡ ᱵᱷᱤᱰᱭᱳ ᱞᱤᱧ ᱧᱮᱞᱮᱫᱼᱟ ᱢᱤᱫᱴᱤᱡ ᱠᱩᱲᱤ ᱦᱚᱯᱚᱱ ᱦᱚᱲ ᱥᱟᱱᱛᱟᱲ ᱛᱟᱲᱤ, ᱥᱟᱱᱛᱟᱲ ᱠᱩᱲᱤ ᱦᱚᱯᱚᱱ ᱠᱟᱱᱟᱭ ᱮᱱᱛᱮᱫ ᱫᱤᱠᱩ ᱥᱮ ᱢᱟᱦᱟᱛᱚ ᱠᱚᱲᱟ ᱴᱷᱮᱱ ᱡᱟᱶᱟᱭᱚᱜ ᱠᱟᱱᱟᱭ ᱮᱱᱛᱮᱫ᱾ ᱟᱫᱚ ᱟᱛᱩ ᱥᱳᱞᱳ ᱚᱱᱟ ᱠᱚᱠᱚ ᱢᱮᱛᱟᱭ ᱠᱟᱱᱟ ᱡᱮ ᱥᱟᱱᱛᱟᱲ ᱥᱟᱶᱛᱟ ᱨᱮᱫᱚ ᱱᱚᱝᱠᱟᱱᱟᱜ ᱟᱹᱨᱤᱪᱟᱹᱞᱤ ᱥᱮ ᱱᱚᱝᱠᱟᱱᱟᱜ ᱠᱟᱹᱢᱤ ᱦᱚᱨᱟ ᱠᱚᱫᱚ ᱵᱟᱹᱱᱩᱜ ᱠᱟᱜᱼᱟ ᱦᱟᱸᱜ ᱡᱩᱫᱤ ᱱᱚᱝᱠᱟ ᱦᱟᱸᱜ ᱯᱮ ᱠᱟᱹᱢᱤᱭᱟ ᱛᱟᱞᱮ ᱠᱷᱟᱱ ᱫᱚ ᱟᱞᱮ ᱫᱚ ᱢᱟᱱᱮ ᱵᱷᱮᱜᱟᱨ ᱠᱟᱞᱮ ᱯᱮ ᱢᱟᱱᱮ ᱟᱞᱮ ᱫᱚ ᱠᱳᱱᱳ ᱢᱟᱺᱡᱷᱤ ᱢᱟᱯᱟᱡᱤ ᱥᱮ ᱱᱟᱭᱠᱮ ᱜᱚᱸᱰᱮᱛ ᱪᱤᱞᱤ ᱦᱚᱸ ᱵᱟᱞᱮ ᱛᱟᱦᱮᱸᱱᱟ ᱥᱮ ᱟᱯᱮᱫᱚ ᱟᱛᱩ ᱠᱷᱚᱡᱞᱮ ᱵᱟᱦᱮᱨ ᱜᱚᱫ ᱠᱟᱯᱮᱭᱟ ᱟᱫᱚ ᱛᱚᱠᱷᱚᱱᱨᱮ ᱩᱱᱤ ᱠᱩᱲᱤ ᱦᱚᱯᱚᱱᱮ ᱢᱮᱱᱫᱟ ᱵᱟᱝᱢᱟ ᱡᱮ ᱫᱩᱞᱟᱹᱲ ᱠᱚᱨᱮ ᱫᱚ ᱮᱱᱛᱮᱫ ᱤᱭᱟᱹ ᱠᱚᱫᱚ ᱫᱷᱚᱨᱚᱢ ᱠᱚᱫᱚ ᱵᱟᱭ ᱧᱮᱞᱟ ᱥᱮ ᱫᱤᱠ ᱫᱤᱠᱩ ᱠᱟᱱᱟᱭ ᱥᱮ ᱪᱷᱟᱹᱛᱤᱠ ᱠᱟᱱᱟᱭ ᱥᱮ ᱠᱷᱟᱲᱮᱭᱟ ᱠᱟᱱᱟᱭ ᱪᱤᱞᱤ ᱠᱟᱱᱟᱭ ᱮᱱᱛᱮᱫ ᱚᱱᱟ ᱠᱚᱫᱚ ᱦᱟᱸᱜ ᱵᱟᱭ ᱧᱮᱞᱟ ᱟᱫᱳ ᱛᱚᱠᱷᱚᱱ ᱢᱟᱱᱮ ᱟᱹᱰᱤ ᱜᱟᱱ ᱮᱱᱛᱜ ᱠᱷᱟᱹᱯᱟᱹᱨᱤ ᱠᱚᱜᱮ ᱦᱩᱭᱱᱟ ᱟᱫᱚ ᱛᱚᱠᱷᱚᱱᱛᱮ ᱩᱱᱤ ᱠᱩᱲᱤ ᱦᱚᱯᱚᱱ ᱥᱟᱛᱮᱜ ᱵᱟᱠᱚ ᱫᱟᱲᱮ ᱫᱟᱲᱮᱭᱟᱫᱟ
ᱦᱮᱸ
ᱟᱫᱚ ᱩᱱᱤ ᱫᱚ ᱪᱮᱫᱠᱟ ᱞᱮᱠᱟᱛᱮ ᱵᱩᱡᱷᱟᱹᱣ ᱞᱮᱠᱷᱟᱡ ᱜᱟᱱᱚᱜᱼᱟ ᱜᱚᱢᱠᱮ᱾
ᱟᱹᱞᱤᱧᱟᱜ ᱢᱮᱱᱛᱮᱫᱚ ᱪᱮᱫᱠᱟᱵᱮᱱ ᱵᱩᱡᱷᱟᱹᱣᱭᱟ ᱜᱚᱝᱠᱮ ᱩᱱ ᱫᱚ ᱟᱵᱚᱣᱟᱜ ᱥᱮᱨᱣᱟ ᱥᱮ ᱟᱵᱚᱣᱟᱜ ᱟᱹᱨᱤᱪᱟᱹᱞᱤ ᱥᱮ ᱟᱵᱚᱣᱟᱜ ᱞᱟᱭᱞᱟᱠᱪᱟᱨ ᱠᱷᱚᱱ ᱩᱰᱩᱠ ᱠᱟᱛᱮᱫ ᱩᱱᱤ ᱫᱚᱚ ᱮᱴᱟᱜ ᱡᱟᱹᱛᱤ ᱨᱮ ᱥᱚᱝᱥᱟᱨ ᱥᱟᱱᱟᱭᱮ ᱠᱟᱱᱟ
ᱟᱪᱪᱷᱟ ᱟᱪᱪᱷᱟ ᱥᱮ ᱛᱮ
ᱩᱱᱤ ᱡᱩᱫᱤ ᱢᱮᱱ ᱠᱟᱛᱮ ᱛᱮ ᱥᱮ ᱵᱩᱡᱷᱟᱹᱣ ᱠᱮᱫᱟ ᱩᱱᱤ ᱫᱚ ᱟᱵᱚᱣᱟᱜ ᱟᱹᱨᱤᱪᱟᱹᱞᱤ ᱥᱮ ᱟᱵᱚᱣᱟᱜ ᱤᱭᱟᱹ ᱠᱷᱚᱱᱟᱜ ᱫᱚ ᱩᱰᱩᱠ ᱜᱤᱰᱤ ᱠᱟᱭᱢᱟᱵᱚᱱ ᱤᱱᱟᱹᱜᱮ ᱟᱹᱞᱤᱧ ᱫᱚᱞᱤᱧ ᱢᱮᱱᱟ ᱡᱩᱫᱤ ᱵᱩᱡᱷᱟᱹᱣ ᱠᱟᱛᱮᱫ ᱦᱚᱸ ᱵᱟᱭ ᱵᱩᱡ ᱮᱫᱟ
ᱦᱳᱭ ᱦᱳᱭ ᱟᱫᱚ ᱵᱩᱡᱷᱟᱹᱣ ᱠᱟᱛᱮ ᱵᱟᱭ ᱵᱩᱡᱩᱜ ᱠᱟᱱ ᱨᱮᱦᱚᱸ ᱛᱚ ᱜᱚᱢᱠᱮ ᱟᱫᱚ ᱩᱱᱤ ᱫᱚ ᱦᱟᱱᱮ ᱛᱷᱟᱱᱟ ᱯᱩᱞᱤᱥ ᱥᱮᱫ ᱪᱟᱞᱟᱜ ᱠᱟᱱᱟᱭ ᱛᱚ ᱵᱚᱱᱫᱚ ᱜᱚᱢᱠᱮ ᱢᱮᱱᱮᱫ ᱟᱭ ᱡᱮ ᱱᱚᱣᱟ ᱫᱚ ᱥᱚᱨᱠᱟᱨᱟᱜ ᱱᱤᱭᱚᱢ ᱥᱮ ᱟᱹᱤᱱ ᱠᱟᱹᱱᱩᱱ ᱨᱮ ᱢᱮᱥᱟ ᱢᱮᱱᱟᱜ ᱟᱠᱟᱫᱼᱟ ᱡᱮ ᱫᱷᱚᱨᱢᱚ ᱢᱟᱱᱮ ᱱᱤᱡᱮᱨᱮᱱ ᱡᱟᱹᱛᱤ ᱥᱟᱛᱮᱜ ᱵᱟᱝ ᱟᱛ ᱮᱴᱟᱜ ᱡᱟᱹᱛᱤ ᱥᱟᱛᱮᱜ ᱦᱚᱸ ᱵᱟᱯᱞᱟ ᱫᱚ ᱜᱟᱱᱚᱜᱼᱟ
ᱟᱫᱚ ᱚᱱᱮ ᱛᱩᱞᱤᱧ ᱢᱮᱱᱮᱫ ᱟᱡ ᱡᱩᱫᱤ ᱚᱱᱟ ᱠᱚ ᱨᱮᱱᱟᱜ ᱤᱪᱷᱟᱹ ᱢᱮᱱᱟᱜ ᱛᱟᱭᱟ ᱥᱮ ᱛᱷᱟᱱᱟ ᱯᱩᱞᱤᱥ ᱦᱟᱹᱵᱤᱡᱼᱮ ᱪᱟᱞᱟᱣ ᱫᱟᱲᱮᱜ ᱠᱟᱱᱟ ᱩᱱᱤ ᱛᱟᱦᱚᱞᱮ ᱠᱷᱟᱱ ᱚᱱᱮ ᱛᱞᱤᱧ ᱢᱮᱱᱮᱫ ᱟᱵᱚ ᱫᱚ ᱪᱮᱫ ᱵᱚᱱ ᱪᱤᱠᱟᱹ ᱫᱟᱲᱮᱭᱟᱜᱼᱟ ᱢᱟᱱᱟ ᱵᱟᱨᱚᱱ ᱠᱟᱛᱮᱫ ᱦᱚᱸ ᱡᱩᱫᱤ ᱩᱱᱤ ᱵᱟᱭ ᱟᱸᱡᱚᱢ ᱫᱟ? ᱛᱟᱦᱞᱮ ᱟᱵᱚ ᱫᱚ ᱤᱱᱟᱹ ᱜᱮᱵᱚᱱ ᱫᱟᱲᱮᱭᱟᱜᱼᱟ ᱡᱮ ᱟᱵᱚᱣᱟᱜ ᱤᱭᱟᱹ ᱠᱷᱚᱱ ᱡᱮ ᱦᱳᱭᱛᱳ ᱟᱡ ᱮ ᱵᱟᱯᱞᱟ ᱟᱠᱚ ᱚᱲᱟᱜ ᱨᱮᱱ ᱜᱚᱲᱚ ᱥᱚᱯᱚᱦᱚᱫ ᱠᱚ ᱮᱢᱟᱭᱟ ᱢᱮᱱᱠᱷᱟᱱ ᱟᱵᱚᱣᱟᱜ ᱟᱹᱨᱤᱪᱟᱹᱞᱤ ᱞᱮᱠᱟ ᱛᱮᱫᱚ ᱩᱱᱤ ᱛᱚ ᱵᱟᱭ ᱵᱟᱯᱞᱟᱜᱼᱟ ᱩᱱᱤ ᱫᱚ ᱡᱟᱦᱟᱸᱭ ᱡᱟᱹᱛᱤ ᱥᱟᱞᱟᱜ ᱮ ᱵᱟᱯᱞᱟᱜ ᱠᱟᱱᱟ ᱚᱱᱠᱟᱱᱟᱜ ᱟᱹᱨᱤᱪᱟᱹᱞᱤ ᱞᱮᱠᱟᱛᱮᱭ ᱵᱟᱯᱞᱟᱜᱼᱟ ᱩᱱᱤ ᱫᱚ ᱾ ᱟᱫᱚ ᱟᱵᱚ ᱚᱱᱟᱜᱮ ᱤᱭᱟᱹᱜ ᱛᱟᱵᱚᱱᱟ ᱡᱮ ᱟᱵᱚᱣᱟᱜ ᱩᱱᱤᱭᱟᱜ ᱵᱟᱯᱞᱟ ᱥᱮ ᱡᱟᱦᱟᱱᱟᱜ ᱨᱮ ᱥᱳᱨ ᱜᱮ ᱵᱟᱵᱚᱱ ᱥᱳᱨᱚᱜ ᱢᱟ ᱟᱛᱳ ᱠᱷᱚᱱᱟᱜ ᱥᱮ ᱤᱭᱟᱹ ᱠᱷᱚᱱᱟᱜ ᱥᱳᱞᱳ ᱟᱱᱟᱜ ᱠᱷᱚᱱᱟᱜ ᱩᱱᱠᱩ ᱚᱲᱟᱜ ᱠᱚ ᱫᱚᱵᱚᱱ ᱵᱷᱤᱱᱟᱹ ᱜᱤᱰᱤ ᱠᱟᱠᱚᱢᱟ ᱾
ᱦᱳᱭ ᱦᱳᱭ ᱥᱮᱛᱚ ᱦᱮᱸ ᱟᱫᱚ ᱟᱹᱞᱤᱧ ᱫᱚᱟᱸᱜ ᱟᱨᱚ ᱵᱟᱰᱟᱭ ᱥᱟᱱᱟᱭᱮᱫ ᱞᱤᱧ ᱛᱟᱦᱮᱸᱫ ᱡᱮ ᱟᱫᱚ ᱩᱱᱤ ᱫᱚ ᱦᱟᱸᱜ ᱥᱩᱨ ᱥᱩᱯᱩᱨ ᱨᱮᱱ ᱫᱚ ᱵᱟᱝ ᱠᱟᱱᱟᱭ ᱦᱟᱸᱜ ᱚᱱᱟ ᱯᱷᱮᱥᱵᱩᱠ ᱨᱮᱜᱮ ᱦᱟᱸᱜ ᱞᱤᱧ ᱧᱮᱞ ᱞᱮᱜᱼᱟ᱾ ᱟᱫᱚ ᱵᱟᱰᱟᱭ ᱥᱟᱱᱟᱭᱮᱫ ᱞᱤᱧ ᱛᱟᱦᱮᱸᱫ ᱡᱮ ᱚᱠᱚᱭᱴᱟᱜ ᱠᱚᱲᱟ ᱦᱚᱯᱚᱱᱮ ᱤᱫᱤᱭᱮ ᱠᱟᱱᱟ ᱦᱮᱸ ᱟᱨ ᱥᱮ ᱩᱱᱤ ᱫᱚ ᱪᱮᱫ ᱮ ᱠᱟᱭ ᱨᱚᱲᱚᱲ ᱦᱚᱪᱚᱭ ᱛᱟᱦᱮᱱ ᱛᱮ᱾
ᱪᱮᱫ ᱵᱮᱱ ᱢᱮᱱᱟ ᱱᱮᱛᱟᱨ ᱫᱚ ᱚᱱᱮ ᱠᱚ ᱞᱟᱹᱭ ᱟᱠᱟᱫ ᱤᱱᱟᱹᱜᱮ ᱡᱚᱛᱚ ᱠᱩᱲᱤ ᱜᱤᱫᱟᱹᱨ ᱥᱮ ᱠᱚᱲᱟ ᱜᱤᱫᱟᱹᱨ ᱦᱚᱸ ᱤᱱᱟᱹ ᱜᱮᱠᱚ ᱵᱩᱡᱽ ᱡᱟ᱾ ᱡᱮ ᱫᱩᱞᱟᱹᱲ ᱨᱮᱫᱚ ᱮᱫ ᱚᱠᱟᱨᱮ ᱫᱷᱚᱨᱚᱢ ᱚᱠᱟᱨᱮ ᱡᱟᱹᱛ ᱚᱠᱟᱨᱮ ᱯᱟᱹᱨᱥᱤ ᱚᱱᱟ ᱠᱚᱫᱚ ᱵᱟᱭ
ᱢᱟᱱᱟᱣ ᱵᱟᱛᱟᱣᱟ ᱯᱟᱹᱨᱤᱥ ᱚᱱᱟ ᱠᱚᱫᱚ ᱵᱟᱭ ᱢᱟᱱᱟᱣ ᱵᱟᱛᱟᱣ ᱜᱮᱭᱟ᱾ ᱢᱮᱱᱠᱷᱟᱱ ᱚᱱᱟ ᱞᱟᱦᱟ ᱟᱵᱚ ᱪᱤᱱᱛᱟᱹ ᱛᱟᱹᱭ ᱞᱟᱜᱟᱣ ᱵᱚᱱᱟ ᱡᱮ ᱟᱵᱚᱣᱟᱜ ᱱᱚᱣᱟ ᱫᱚ ᱟᱵᱚᱣᱟᱜ ᱥᱮᱨᱣᱟ ᱥᱮ ᱟᱵᱚᱣᱟᱜ ᱱᱤᱭᱚᱢ ᱟᱹᱨᱤᱪᱟᱹᱞᱤ ᱨᱮᱫᱚ ᱵᱟᱝ ᱯᱟᱲᱟᱜ ᱠᱟᱱ ᱛᱟᱵᱚᱱᱟ᱾ ᱟᱵᱚ ᱴᱷᱮᱱ ᱫᱚ ᱟᱵᱚᱣᱟᱜ ᱟᱹᱨᱤᱪᱟᱹᱞᱤ ᱥᱮ ᱥᱮᱨᱢᱟ ᱢᱟᱨᱟᱝ ᱜᱮᱭᱟ᱾
ᱦᱳᱭ ᱦᱳᱭ ᱦᱳᱭ ᱮᱠᱫᱚᱢ ᱚᱱᱟ ᱫᱚ ᱮᱠᱫᱚᱢ
ᱡᱮ ᱟᱵᱚ ᱫᱚ ᱞᱟᱦᱟ ᱥᱮᱫ ᱫᱚᱵᱚᱱ ᱠᱟᱹᱢᱤ ᱜᱮᱭᱟ᱾
ᱦᱳᱭ ᱦᱳᱭ ᱮᱠᱫᱚᱢ ᱟᱹᱰᱤ ᱡᱚᱛᱷᱟᱛ ᱠᱟᱛᱷᱟ ᱵᱮᱮ ᱨᱚᱲ ᱠᱟᱜᱼᱟ᱾ ᱩᱱᱤ ᱮᱱᱛᱮᱜ ᱩᱱ ᱞᱟᱹᱴᱩ ᱥᱮ ᱩᱱ ᱢᱟᱨᱟᱝᱤᱡ ᱠᱩᱲᱤ ᱦᱚᱯᱚᱱ ᱡᱮ ᱦᱩᱰᱤᱧ ᱜᱮᱭᱟᱭ ᱡᱮ ᱱᱤᱛᱚᱜ ᱫᱚ ᱠᱩᱪᱤ ᱩᱢᱮᱨ ᱠᱟᱱ ᱛᱟᱭᱟ ᱡᱮ ᱚᱱᱟ ᱠᱚ ᱦᱟᱜ ᱟᱹᱠᱤᱞ ᱜᱮᱭᱟᱱ ᱵᱟᱢ ᱵᱚᱞᱚ ᱠᱟᱫᱮᱭᱟ ᱚᱱᱟ ᱫᱚ ᱵᱟᱝ ᱠᱟᱱᱟ ᱦᱟᱸᱜ ᱢᱟᱱᱮ ᱩᱱᱤ ᱠᱩᱲᱤ ᱦᱚᱯᱚᱱᱟᱜ ᱵᱚᱭᱮᱥ ᱚ ᱟᱭᱢᱟ ᱜᱟᱱ ᱜᱮ ᱦᱩᱭ ᱟᱠᱟᱱ ᱛᱟᱭᱟ ᱟᱴᱷᱟᱥᱚᱱᱛᱨᱤᱥ ᱜᱟᱱ ᱢᱟᱱᱮ ᱟᱭ ᱩᱢᱟᱹᱱ ᱠᱟᱛᱮᱫ ᱞᱮ ᱧᱮᱞ ᱠᱮᱫᱮᱜ-ᱟ᱾ ᱩᱱᱤ ᱠᱟᱹᱴᱤᱡ ᱦᱚᱸ ᱵᱟᱭ ᱵᱩᱡ ᱫᱟᱲᱮᱭᱟᱫᱟ ᱡᱮ ᱚᱱᱟ ᱫᱤᱠᱩ ᱦᱚᱲ ᱦᱚᱯᱚᱱᱟᱜ ᱚᱲᱟᱜ ᱫᱤ ᱠᱩ ᱦᱚᱯᱟᱱ ᱚᱲᱟᱜ ᱨᱮᱫᱚ ᱦᱟᱸᱜ ᱚᱱᱠᱟ ᱡᱟᱦᱟᱸ ᱞᱮᱠᱟ ᱟᱵᱚ ᱥᱟᱱᱛᱟᱲ ᱥᱟᱶᱛᱟ ᱨᱮᱭᱟᱜ ᱟᱹᱭᱫᱟᱹᱨ ᱦᱮᱱᱟᱜ ᱟᱠᱟᱫᱟ ᱦᱟᱸᱜ ᱚᱱᱠᱟ ᱫᱚ ᱦᱸᱜ ᱵᱟᱭ ᱧᱟᱢᱟ ᱡᱮ ᱚᱸᱰᱮ ᱫᱚ ᱟᱵᱚ ᱡᱮᱢᱚᱱ ᱱᱚᱣᱟ ᱤᱭᱟᱹᱟᱹᱨ ᱨᱮ ᱦᱟᱸᱜ ᱟᱭᱟᱜ ᱮᱱᱛᱮᱫ ᱡᱟᱶᱟᱭ ᱚᱲᱟᱜ ᱨᱮ ᱚᱠᱟ ᱤᱭᱟᱹ ᱨᱩᱯᱛᱮ ᱠᱤᱢᱤᱱ ᱥᱮ ᱵᱟᱹᱦᱩ ᱥᱮ ᱦᱤᱞᱤ ᱚᱱᱟ ᱨᱩᱯ ᱛᱮᱫᱚ ᱦᱟᱸᱜ ᱵᱟᱠᱚ ᱧᱮᱞ ᱫᱟᱲᱮᱭᱟᱭᱟ ᱥᱮ ᱚᱱᱟ ᱠᱚ ᱠᱟᱹᱴᱤᱡ ᱦᱚᱸ ᱵᱟᱭ ᱟᱹᱠᱤᱞ ᱜᱮᱭᱟᱱ ᱫᱟᱲᱮᱭᱟᱜ ᱠᱟᱱᱟ ᱮᱱᱛᱮᱜ᱾
ᱟᱨ ᱟᱸᱜ ᱪᱮᱫ ᱵᱮᱱ ᱢᱮᱛᱟᱭᱟ ᱱᱮᱛᱟᱨ ᱨᱮᱱ ᱵᱮᱥᱤᱨ ᱵᱷᱟᱜᱽ ᱟᱵᱚ ᱥᱟᱱᱛᱟᱲ ᱦᱚᱯᱚᱱ ᱠᱚ ᱥᱮ ᱟᱵᱚ ᱥᱟᱱᱛᱟᱲ ᱥᱟᱱᱛᱟᱲ ᱥᱟᱶᱛᱟ ᱨᱮᱱ ᱦᱚᱲ ᱠᱚᱜᱮᱞᱤᱧ ᱧᱮᱞ ᱧᱟᱢᱮᱫ ᱠᱚᱣᱟ ᱵᱟᱝᱢᱟ ᱡᱟᱦᱟᱱᱟᱜ ᱜᱮ ᱚᱱ ᱚᱱᱠᱟᱱᱟᱜ ᱡᱷᱩᱴ ᱡᱷᱟᱢᱮᱞᱟ ᱥᱮ ᱠᱷᱟᱹᱯᱟᱹᱨᱤ ᱠᱚ ᱨᱟᱠᱟᱵ ᱞᱮᱱᱠᱷᱟᱱ ᱰᱟᱭᱨᱮᱠᱴ ᱚᱠᱟᱞ ᱞᱮ ᱯᱩᱞᱤᱥ ᱚᱠᱟᱨᱮ ᱠᱳᱨᱴ ᱠᱚ ᱪᱟᱞᱟᱜ ᱠᱟᱱᱟ᱾ ᱟᱹᱞᱤᱧ ᱫᱚᱞᱤᱧ ᱢᱮᱱᱟ ᱟᱵᱚᱣᱟᱜ ᱥᱳᱞᱳ ᱟᱱᱟ ᱫᱚ ᱪᱮᱫ ᱞᱟᱹᱜᱤᱫ ᱢᱮᱱᱟᱜ-ᱟ? ᱟᱵᱚ ᱥᱳᱞᱳ ᱟᱱᱟ ᱛᱟᱞᱟᱨᱮ ᱵᱤᱪᱟᱹᱨ ᱟᱪᱟᱨ ᱨᱮᱱᱟᱜ ᱢᱤᱫᱴᱤᱱ ᱤᱭᱟᱹ ᱢᱮᱱᱟᱜ ᱛᱟᱵᱚᱱᱟ, ᱟᱹᱰᱤ ᱢᱟᱨᱮ ᱠᱷᱚᱱ ᱥᱮᱨᱣᱟ ᱟᱹᱜᱩ ᱠᱟᱜ ᱵᱚᱱ ᱢᱮᱱᱟᱜ ᱛᱟᱵᱚᱱᱟ, ᱛᱚ ᱚᱸᱰᱮ ᱵᱚᱱ ᱧᱮᱞᱟ ᱡᱟᱦᱟᱸᱱᱟᱜ ᱡᱤᱱᱤᱥ ᱵᱟᱝᱢᱟ ᱟᱹᱰᱤ ᱜᱟᱱ ᱜᱮ ᱰᱟᱭᱨᱮᱠᱴ ᱯᱩᱞᱤᱥ ᱚᱠᱟᱨᱮ ᱯᱩᱞᱤᱥ ᱠᱮᱥ ᱚᱠᱟᱨᱮ ᱪᱮᱫ ᱠᱮᱥ ᱟᱛᱩ ᱨᱮᱱᱟᱜ ᱡᱤᱱᱤᱥ ᱠᱟᱱᱟ ᱟᱹᱛᱩ ᱨᱮᱜᱮ ᱵᱚᱱ ᱪᱟᱵᱟ ᱠᱟᱜᱼᱟ᱾
ᱦᱳᱭ ᱦᱳᱭ ᱥᱮᱛᱚ ᱦᱮᱸ ᱵᱟᱝ ᱟᱫᱚ ᱟᱵᱚ ᱥᱟᱱᱛᱟᱲ ᱥᱟᱶᱛᱟ ᱨᱮᱭᱟᱜ ᱟᱹᱨᱤᱪᱟᱹᱞᱤ ᱞᱮᱠᱟᱛᱮ ᱡᱮ ᱡᱟᱦᱟᱸ ᱵᱟᱭᱥᱤ ᱥᱮ ᱵᱤᱪᱟᱹᱨ ᱠᱚ ᱦᱮᱸᱱᱟᱜ ᱠᱟᱫ ᱛᱟᱵᱚᱱᱟ ᱚᱱᱟᱛᱚ ᱟᱹᱰᱤ ᱡᱚᱛᱷᱟᱛ ᱜᱮᱛᱟᱵᱚᱱᱟ ᱥᱮ?
ᱮᱠᱫᱚᱢ ᱜᱚᱢᱜᱟ ᱟᱹᱰᱤ ᱡᱚᱛᱷᱟᱛ᱾
ᱮᱠᱫᱚᱢ ᱟᱨ ᱚᱱᱟ ᱟᱵᱚᱣᱟᱜ ᱫᱚ ᱢᱤᱫᱴᱤᱡ ᱵᱟᱭᱥᱤ ᱥᱮ ᱵᱤᱪᱟᱹᱨᱤᱠᱞᱟ ᱛᱚ ᱵᱟᱝ ᱵᱟᱱᱩᱜ ᱛᱟᱵᱚᱱᱟ ᱦᱟᱸᱱᱮ ᱯᱮᱭᱟ ᱯᱮᱭᱟ ᱦᱮᱸᱱᱟᱜ ᱛᱟᱵᱚᱱᱟ᱾ ᱱᱚᱣᱟ ᱟᱫᱚ ᱟᱛᱩ ᱵᱟᱭᱥᱤ ᱨᱮ ᱥᱮ ᱟᱛᱩ ᱵᱤᱪᱟᱹᱨ ᱨᱮ ᱵᱟᱝ ᱦᱩᱭ ᱞᱮᱱᱟ ᱢᱟᱨᱟᱲᱟᱝ ᱥᱮᱫ ᱪᱟᱞᱟᱜ ᱵᱤᱱ᱾
ᱮᱠᱫᱚᱢ᱾
ᱟᱫᱚ ᱚᱱᱟ ᱠᱚ ᱡᱮ ᱱᱮᱛᱟᱨ ᱪᱮᱫ ᱞᱤᱧ ᱞᱟᱹᱭᱟ ᱡᱮ ᱚᱱᱟ ᱥᱟᱱᱛᱟᱲᱤ ᱯᱟᱹᱨᱥᱤ ᱛᱮ ᱥᱮ ᱟᱵᱚᱣᱟᱜ ᱡᱟᱱᱟᱢ ᱯᱟᱹᱨᱥᱤ ᱛᱮ ᱵᱟᱠᱚ ᱯᱟᱲᱦᱟᱜ ᱠᱟᱱᱟ ᱟᱱᱟ ᱪᱮᱫ ᱠᱚ ᱟᱭᱤᱱ ᱠᱟᱹᱱᱩᱱ ᱛᱮᱠᱚ ᱯᱟᱲᱦᱟᱜ ᱠᱟᱱᱟ ᱟᱨ ᱚᱱᱮ ᱚᱱᱠᱟᱱᱟᱜ ᱠᱟᱹᱢᱤ ᱦᱚᱨᱟ ᱠᱚ ᱞᱟᱦᱟᱭᱫᱟ᱾
ᱦᱳᱭ ᱚᱱᱟ ᱜᱚᱝᱠᱮ ᱜᱮ ᱡᱚᱛᱚ ᱜᱮ ᱧᱮᱞ ᱧᱟᱢᱚᱜ ᱠᱟᱱᱟ ᱥᱟᱱᱛᱟᱲ ᱥᱟᱶᱛᱟ ᱨᱮᱱᱟᱜ ᱡᱷᱚ ᱛᱚ ᱡᱤᱱᱤᱥ ᱜᱮ ᱞᱮᱵᱮᱫ ᱞᱚᱴᱚᱢ ᱠᱟᱛᱮᱫ ᱦᱟᱸᱱᱟ ᱵᱷᱮᱜᱟᱨ ᱵᱷᱮᱜᱟᱨ ᱚᱠᱟᱨᱮ ᱮᱸ ᱥᱚᱨᱠᱟᱨᱤ ᱱᱤᱭᱚᱢ ᱠᱚᱠᱚ ᱪᱟᱹᱞᱩᱣᱟᱵᱚᱱ ᱠᱟᱱᱟ ᱡᱮ ᱵᱟᱝ